ᱦᱮᱞᱳ
ᱦᱮᱸ ᱡᱚᱦᱟᱨ ᱜᱮ ᱜᱚᱢᱠᱮ ᱪᱮᱫ ᱞᱮᱠᱟ ᱢᱮᱱᱟᱜ ᱟᱠᱟᱫ ᱦᱳᱭ ᱪᱮᱫ ᱞᱮᱠᱟ ᱢᱮᱱᱟᱜ ᱟᱠᱟᱫ ᱢᱮᱭᱟ? ᱟᱪᱪᱷᱟ ᱟᱹᱞᱤᱧ ᱦᱚᱸ ᱱᱟᱯᱟᱭ ᱜᱮ᱾ ᱜᱚᱢᱠᱮ ᱢᱮᱱᱟᱜ ᱟᱠᱟᱫ ᱞᱤᱧᱟᱹ ᱛᱟᱦᱚᱞᱮ ᱡᱚᱢ ᱵᱟᱲᱟ ᱠᱚᱫᱚ ᱦᱟᱱᱟ ᱦᱩᱭᱱᱟ ᱥᱮ ᱵᱟᱝ
ᱦᱮᱸ ᱜᱚᱝᱠᱮ ᱡᱚᱢ ᱵᱟᱲᱟ ᱫᱚ ᱦᱩᱭ ᱠᱟᱱᱟ᱾
ᱠᱟᱹᱢᱤ ᱠᱚ ᱪᱮᱫ ᱦᱩᱭᱩᱜ ᱠᱟᱱᱟ?
ᱚᱱᱛᱮ ᱟᱯᱮ ᱥᱮᱱ ᱜᱮ ᱜᱚᱢᱠᱮ᱾
ᱟᱞᱮ ᱥᱮᱫ ᱦᱚᱸ ᱜᱚᱝᱠᱮ ᱠᱟᱹᱢᱤ ᱠᱚ ᱦᱩᱭᱩᱜ ᱠᱟᱱ ᱦᱩᱭᱩᱜ ᱠᱟᱱᱟ᱾ ᱪᱟᱨᱟ ᱠᱚ ᱜᱤᱰᱤ ᱠᱮᱫᱟ ᱵᱤᱱ ᱥᱮ ᱵᱟᱝ ᱜᱚᱢᱠᱮ?
ᱦᱮᱸ ᱦᱮᱸ ᱜᱤᱰᱤ ᱵᱟᱲᱟ ᱫᱚ ᱦᱳᱭ ᱟᱠᱟᱱᱟ ᱜᱚᱢᱠᱮ, ᱛᱟᱦᱚᱞᱮ ᱟᱯᱮ ᱥᱮᱱ ᱜᱮ ᱦᱟᱸᱜ ᱱᱟᱦᱟᱜ
ᱦᱮᱸ ᱜᱚᱝᱠᱮ ᱟᱞᱮ ᱥᱮᱫ ᱦᱚᱸ ᱪᱟᱲᱟ ᱠᱚ ᱜᱤᱲᱤ ᱵᱟᱲᱟ ᱫᱟᱠᱚ
ᱟᱪᱪᱷᱟ ᱛᱟᱦᱚᱞᱮ ᱪᱟᱥ ᱠᱚᱫᱚ ᱦᱟᱜ ᱱᱟᱝ ᱢᱟᱲᱟᱝ ᱥᱮᱫ ᱜᱮ ᱪᱟᱞᱟᱣ ᱞᱟᱦᱟᱣ ᱟᱠᱟᱱᱟ ᱥᱮ ᱪᱮᱫᱟᱜ ᱪᱟᱥ ᱠᱚᱫᱚ ᱞᱟᱦᱟ ᱥᱮᱱ ᱜᱮ ᱪᱟᱞᱟᱣ ᱞᱟᱦᱟᱣ ᱟᱠᱟᱱᱟ ᱥᱮ ᱪᱮᱫᱟᱜ ᱜᱚᱝᱠᱮ
ᱦᱮᱸ ᱦᱮᱸ ᱜᱚᱢᱠᱮ
ᱰᱟᱝᱨᱤ ᱢᱮᱨᱚᱢ ᱠᱚᱢ ᱜᱩᱯᱤ ᱠᱚ ᱜᱮᱭᱟ
ᱵᱟᱝ ᱜᱚᱢᱠᱮ ᱰᱟᱝᱨᱤ ᱢᱮᱨᱚᱢ ᱵᱟᱝ ᱜᱩᱯᱤ ᱠᱚᱣᱟ ᱞᱤᱧ᱾ ᱟᱵᱤᱱ ᱫᱟᱨᱮ ᱠᱚ ᱵᱚᱞᱛᱮ ᱥᱟᱨᱡᱚᱢ ᱫᱟᱨᱮ ᱠᱚ ᱜᱚᱝᱠᱮ
ᱟᱪᱪᱷᱟ ᱟᱪᱪᱷᱟ
ᱱᱤᱛᱚᱜ ᱫᱚ ᱚᱲᱟᱜ ᱨᱮᱜᱮ ᱢᱮᱱᱟᱜ ᱞᱤᱧᱟ ᱜᱚᱝᱠᱮ ᱟᱹᱵᱤᱱ ᱦᱚ ᱚᱲᱟᱜ ᱨᱮᱜᱮ ᱜᱚᱝᱠᱮ?
ᱦᱮᱸ ᱟᱹᱞᱤᱧ ᱫᱚ ᱱᱚᱜᱼᱚᱭ ᱵᱟᱡᱟᱨ ᱨᱮ ᱢᱮᱱᱟᱜ ᱟᱠᱟᱫ ᱞᱤᱧᱟᱹ ᱦᱟᱜ ᱠᱷᱟᱱ ᱛᱟᱦᱚᱞᱮ ᱚᱸᱰᱮ ᱦᱟᱸᱜ ᱪᱮᱫ ᱠᱚᱦᱚᱸ ᱚᱠᱚᱭ ᱠᱚ ᱢᱮᱱᱟᱜ ᱟᱠᱟᱫ ᱠᱚᱣᱟ ᱟᱢ ᱴᱷᱮᱱ ᱫᱚ᱾
ᱢᱮᱱᱟᱜ ᱠᱚᱜᱮᱭᱟ ᱜᱚᱝᱠᱮ ᱚᱲᱟᱜ ᱦᱚᱲ ᱠᱚ᱾
ᱟᱪᱪᱷᱟ ᱟᱪᱪᱷᱟ ᱱᱟᱯᱟᱭ ᱠᱟᱛᱷᱟ ᱦᱟᱸᱜ ᱵᱮᱱ ᱞᱟᱹᱭ ᱥᱚᱫᱚᱨ ᱟᱠᱟᱜᱼᱟ᱾
ᱛᱟᱦᱚᱞᱮ ᱢᱮᱱᱟᱜ ᱟᱠᱟᱫ ᱠᱚᱜᱮᱭᱟ ᱵᱟᱝ
ᱦᱮᱸ ᱜᱚᱝᱠᱮ
ᱛᱟᱦᱚᱞᱮ ᱫᱨᱤᱯᱟᱞᱟ ᱠᱚᱫᱚ ᱦᱟᱸᱜ ᱪᱮᱫ ᱞᱮᱠᱟ ᱢᱮᱱᱟᱜ ᱠᱟᱜᱼᱟ ᱚᱱᱛᱮ ᱫᱚ ᱜᱚᱢᱠᱮ
ᱜᱚᱝᱠᱮ ᱱᱤᱛᱚᱜ ᱢᱟ ᱥᱟᱸᱜᱮ ᱜᱮ ᱢᱮᱱᱟᱜ ᱜᱮᱭᱟ ᱟᱡ ᱵᱤᱨ ᱫᱤᱥᱚᱢ ᱫᱚᱵᱚᱱ ᱵᱩᱡᱮᱜ ᱜᱮᱭᱟ ᱛᱚ ᱦᱮᱸ ᱪᱮᱫᱞᱮᱠᱟ ᱞᱤᱧ ᱞᱮᱭ ᱟᱹᱵᱤᱱᱟ ᱜᱚᱢᱠᱮ ᱢᱟᱱᱮ ᱦᱳᱭ ᱠᱤᱪᱷᱩ ᱫᱤᱱ ᱞᱟᱦᱟ ᱦᱚᱸᱜ ᱚᱭ ᱵᱩᱨᱩ ᱯᱟᱛᱟ ᱯᱟᱨᱚᱢ ᱱᱟ ᱟᱫᱚ ᱛᱟᱦᱚᱞᱮ ᱵᱩᱨᱩ ᱯᱟᱛᱟ ᱥᱮ ᱥᱮᱱ ᱦᱩᱭᱞᱮᱱᱟ
ᱞᱟᱪᱪᱷᱟ ᱨᱟᱹᱥᱠᱟᱹ ᱨᱚᱢᱚᱡ ᱠᱚ ᱫᱚ ᱦᱟᱸᱜ ᱡᱟᱹᱥᱛᱤ ᱜᱮ ᱱᱟᱦᱟᱜ ᱛᱟᱦᱚᱞᱮ ᱦᱩᱭ ᱵᱟᱲᱟᱟᱣ ᱠᱟᱱᱟ
ᱦᱮᱸ ᱜᱚᱝᱠᱮ ᱡᱟᱹᱥᱛᱤ ᱟᱭᱢᱟ ᱦᱚᱲ ᱥᱮ ᱧᱟᱯᱟᱢ ᱦᱩᱭᱱᱟ ᱢᱟᱱᱮ ᱞᱟᱹᱴᱩ ᱞᱟᱹᱴᱩ ᱟᱵᱚᱨᱮᱱ ᱞᱟᱹᱴᱩ ᱤᱭᱩᱴᱩᱵᱟᱨ ᱠᱚ ᱥᱟᱛᱮ
ᱟᱪᱪᱷᱟ ᱟᱪᱪᱷᱟ
ᱟᱨ
ᱛᱟᱦᱚᱞᱮ ᱱᱟᱦᱟᱜ ᱢᱟᱲᱟᱝ ᱫᱚ ᱥᱟᱺᱜᱤᱧ ᱥᱟᱺᱜᱤᱧ ᱫᱤᱥᱚᱢ ᱨᱮᱱ ᱜᱮᱠᱚ ᱦᱮᱡ ᱞᱮᱱᱟ ᱦᱟᱜ
ᱦᱮᱸ ᱜᱚᱝᱠᱮ ᱥᱟᱺᱜᱤᱧ ᱫᱤᱥᱚᱢ ᱜᱮ
ᱚᱱᱛᱮ ᱵᱟᱦᱟ ᱯᱚᱨᱚᱵᱽ ᱠᱚᱫᱚ ᱦᱟᱸᱜ ᱪᱮᱫ ᱞᱮᱠᱟ ᱦᱩᱭᱩᱜ ᱜᱮᱭᱟ ᱟᱯᱮ ᱥᱮᱱ
ᱵᱟᱦᱟ ᱯᱚᱨᱚᱵᱽ ᱠᱚ ᱚᱱᱛᱮ ᱢᱟ ᱢᱟᱱᱟᱣ ᱦᱩᱭᱩᱜ ᱜᱮᱭᱟ ᱵᱷᱟᱜᱤ ᱜᱮ
ᱛᱟᱦᱚᱞᱮ ᱚᱱᱟᱠᱚ ᱴᱚᱯᱤᱠ ᱱᱤᱭᱮ ᱠᱟᱹᱴᱤᱡ ᱞᱟᱝ ᱜᱟᱯᱟᱞ ᱢᱟᱨᱟᱣ ᱞᱮᱱᱠᱷᱟᱱ ᱦᱟᱜ ᱱᱟᱝ ᱴᱷᱤᱠᱼᱟ ᱦᱩᱭᱩᱜᱼᱟ ᱛᱚ ᱪᱮᱫ
ᱟᱪᱪᱷᱟ ᱜᱚᱢᱠᱮ ᱛᱟᱦᱚᱞᱮ ᱢᱟᱱᱮ ᱟᱯᱮᱥᱮᱫ ᱫᱚ ᱢᱟᱱᱮ ᱪᱮᱫᱠᱟ ᱵᱟᱦᱟ ᱠᱚ ᱥᱮ ᱟᱨᱦᱚ ᱡᱟᱦᱟᱱᱟᱜ ᱮᱴᱟᱜ
ᱟᱞᱮ ᱥᱮᱱ ᱫᱚ ᱱᱟ ᱵᱟᱦᱟ ᱥᱚᱨᱦᱟᱭ ᱫᱚ ᱦᱟᱸᱜ ᱱᱟ ᱦᱩᱭᱩᱜ ᱠᱟᱱ ᱜᱮᱭᱟ ᱦᱟᱸᱜ ᱵᱟᱦᱟ ᱫᱚ ᱦᱟᱸᱜ ᱥᱮᱭ ᱡᱚᱢᱚᱠ ᱫᱚ ᱵᱟᱝ ᱦᱩᱭᱩᱜᱼᱟ᱾ ᱥᱚᱨᱦᱟᱭ ᱠᱷᱚᱱᱟᱜ ᱱᱟᱦᱟᱜ ᱟᱵᱚᱣᱟᱜ ᱡᱟᱦᱟᱸ ᱫᱤᱥᱚᱢ ᱠᱚ ᱢᱮᱱᱟ ᱫᱤᱥᱚᱢ ᱥᱚᱨᱚᱦᱟᱭ ᱚᱱᱟᱜᱮ ᱦᱟᱸᱜ ᱱᱟᱦᱟᱜ ᱫᱚ ᱡᱚᱢᱚᱠ ᱥᱮᱫ ᱫᱚ ᱪᱟᱞᱟᱜ-ᱟ᱾ ᱦᱟᱸᱜ
ᱟᱪᱪᱷᱟ ᱛᱟᱦᱚᱞᱮ ᱜᱚᱝᱠᱮ ᱥᱚᱨᱦᱟᱭ ᱠᱚᱫᱚ ᱵᱷᱟᱜᱤ ᱜᱮᱯᱮ ᱢᱟᱱᱟᱣᱟ
ᱦᱮᱸ ᱦᱮᱸ ᱥᱚᱨᱦᱟᱭ ᱠᱚᱫᱚ ᱦᱟᱱᱟᱝ ᱢᱟᱲᱟᱝ ᱫᱚ ᱵᱟᱞᱮ ᱜᱮ ᱦᱟᱜ
ᱛᱚ ᱜᱚᱢᱠᱮ ᱚᱱᱟ ᱜᱟᱛᱮ ᱜᱤᱫᱟᱹᱨ ᱠᱚ ᱴᱷᱮᱱ ᱤᱧ ᱟᱸᱡᱚᱢ ᱵᱟᱲᱟ ᱠᱟᱜ ᱜᱮᱭᱟ ᱡᱮ ᱢᱚᱬᱮ ᱥᱤᱧ ᱢᱚᱬᱮ ᱧᱤᱫᱟᱹ ᱠᱩᱞᱦᱤ ᱨᱮᱠᱚ ᱛᱟᱦᱮᱱᱟ
ᱦᱮᱸ ᱦᱮᱸ
ᱟᱨ
ᱥᱚᱨᱦᱟᱭ ᱨᱮᱫᱚ ᱡᱮᱢᱚᱱ ᱯᱳᱭᱞᱳ ᱫᱤᱱ ᱦᱤᱞᱳᱜ ᱫᱚ ᱦᱟᱸᱜ ᱵᱚᱱ ᱩᱢᱩᱜ ᱠᱟᱱᱟ ᱩᱱ ᱦᱤᱞᱳᱜ ᱫᱚ ᱦᱟᱸᱜ ᱥᱮᱛᱟᱜᱵᱚ ᱵᱮᱲᱟ ᱟᱹᱮ ᱥᱮᱛᱟᱜ ᱵᱟᱲᱟ ᱨᱮᱜᱮ ᱦᱟᱸᱜ ᱟᱵᱚ ᱫᱚ ᱦᱟᱸᱜ ᱛᱩᱯᱩ ᱵᱟᱲᱟ ᱠᱚᱵᱚᱱ ᱪᱟᱞᱟᱜ ᱜᱮᱭᱟ ᱥᱮ ᱪᱮᱫ
ᱚ
ᱛᱟᱨᱯᱚᱨᱮᱨᱮᱨ ᱫᱤᱱ ᱫᱚᱥᱟᱨ ᱫᱤᱱ ᱦᱤᱞᱳᱜ ᱫᱚ ᱦᱟᱜ ᱡᱟᱦᱟᱸ ᱞᱟᱹᱭ ᱧᱮᱞ ᱧᱟᱢᱚᱜ ᱠᱟᱱᱟ ᱩᱱ ᱦᱤᱞᱳᱜ ᱫᱚ ᱦᱟᱸᱜ ᱟᱵᱚ ᱫᱚ ᱫᱟᱠᱟ ᱠᱚᱦᱟᱸᱜ ᱫᱚᱠᱷᱟᱱ ᱞᱮᱹᱴ ᱧᱚᱜ ᱠᱟ ᱠᱟᱛᱮ ᱛᱷᱚᱲᱟ ᱜᱮ ᱦᱟᱸᱜ ᱵᱚᱱ ᱤᱥᱤᱱᱟ ᱛᱟᱦᱚᱞᱮ ᱾ ᱜᱚᱴ ᱥᱮᱫ ᱜᱮ ᱦᱟᱸᱜ ᱵᱚᱱ ᱞᱟᱦᱟ ᱟᱵᱚᱱ ᱢᱚᱦᱟᱸᱰᱮ ᱪᱟᱞᱟᱜᱼᱟ ᱥᱮ ᱪᱮᱫᱟᱜ
ᱟᱣ ᱟᱪᱪᱷᱟ
ᱛᱚᱵᱮ ᱤᱱᱠᱟᱹ ᱜᱮ ᱟᱵᱚᱣᱟᱜ ᱥᱚᱨᱚᱦᱟᱭ ᱟᱹᱨᱤᱪᱟᱹᱞᱤ ᱢᱮᱱᱟᱜᱼᱟ ᱞᱟᱦᱟ ᱥᱮᱱ ᱟᱨᱦᱚ ᱦᱟᱸᱜ ᱨᱤᱸᱛᱤ ᱨᱮᱭᱟᱡ ᱢᱮᱱᱟᱜ ᱠᱟᱜᱼᱟ ᱜᱚᱠᱮ ᱟᱯᱮ ᱥᱮᱱ ᱫᱚ ᱦᱟᱸᱜ ᱪᱮᱫ ᱞᱮᱠᱟ ᱠᱚ ᱢᱟᱱᱟᱣ ᱵᱟᱲᱟᱭ ᱜᱮᱭᱟ
ᱦᱮ ᱜᱚᱢᱠᱮ ᱱᱟᱛᱮ ᱦᱚᱸ ᱚᱱᱠᱟ ᱜᱮ ᱢᱟᱱᱮ ᱪᱮᱫ ᱟᱞᱮᱥᱮᱫ ᱫᱚ ᱵᱟᱦᱟ ᱢᱟ ᱢᱟᱱᱮ ᱡᱟᱦᱟᱸ ᱢᱟᱜ ᱢᱚᱬᱮ ᱵᱚᱱ ᱢᱮᱛᱟᱜ-ᱟ?
ᱟᱪᱪᱷᱟ ᱟᱪᱪᱷᱟ
ᱚᱱᱟ ᱢᱟᱸᱜ ᱢᱚᱬᱮ ᱜᱮ ᱠᱟᱹᱴᱤᱡ ᱡᱟᱠ ᱡᱚᱢᱚᱠ ᱦᱩᱭᱩᱜ ᱛᱟᱞᱮᱭᱟ ᱯᱮ ᱫᱤᱱ ᱦᱩᱭᱩᱜ-ᱟ ᱢᱟᱱᱮ ᱩᱢ ᱥᱟᱹᱨᱫᱤ ᱟᱨ ᱡᱟᱞᱮ
ᱟᱪᱪᱷᱟ ᱛᱟᱦᱮ ᱚᱱᱟ ᱱᱤᱭᱟᱹᱜᱮ ᱠᱟᱹᱴᱤᱡ ᱞᱟᱹᱭ ᱥᱚᱫᱚᱨ ᱟᱹᱞᱤᱧ ᱢᱮ ᱠᱟᱹᱴ ᱞᱤᱧ ᱟᱵᱮᱱ ᱴᱷᱮᱱ ᱠᱷᱚᱱ ᱟᱸᱡᱚᱢᱟ ᱱᱟᱦᱟᱜ
ᱪᱮᱫ ᱮᱢ ᱢᱮᱼᱟ᱾
ᱟᱵᱮᱱ ᱴᱷᱮᱱ ᱠᱷᱚᱱᱚᱡ ᱡᱟᱦᱟᱸ ᱱᱟ ᱚᱱᱟ ᱠᱚ ᱱᱤᱭᱟᱹ ᱠᱟᱹᱴᱤᱡ ᱞᱤᱧ ᱟᱸᱡᱚᱢ ᱴᱚᱯᱤᱠ ᱞᱤᱧ᱾ ᱟᱯᱮᱥᱮᱱ ᱠᱚ ᱦᱟᱸᱜ ᱪᱮᱫ ᱞᱮᱠᱟᱢ ᱢᱟᱱᱟᱣ ᱜᱮᱭᱟ᱾
ᱟᱪᱪᱷᱟ ᱢᱟᱱᱮ ᱡᱟᱦᱟᱸ ᱞᱤᱧ ᱢᱮᱱᱫᱟ ᱥᱟᱹᱨᱫᱤ ᱦᱮᱸᱥᱮ᱾ ᱥᱟᱹᱨᱫᱤ ᱦᱤᱞᱳᱜ ᱫᱚ ᱚᱱᱮ ᱡᱟᱦᱮᱨ ᱥᱮᱫ ᱥᱮᱱ ᱵᱟᱲᱟ ᱦᱩᱭᱩᱜ ᱜᱮᱭᱟ ᱵᱚᱸᱜᱟ ᱵᱳᱩᱨᱩ ᱦᱩᱭᱩᱜᱼᱟ᱾ ᱟᱵᱚᱨᱮᱱ ᱡᱟᱦᱟᱸᱭ ᱢᱟᱱᱮ ᱡᱟᱦᱮᱨ ᱟᱭᱳ ᱠᱚᱠᱚ ᱟᱬᱜᱚᱱ ᱜᱮᱭᱟ ᱠᱚ ᱥᱮ ᱵᱚᱸᱜᱟ ᱠᱚ᱾
ᱦᱟᱸ ᱦᱟᱸ᱾
ᱟᱫᱚ ᱩᱱᱠᱩ ᱠᱚᱜᱮ ᱥᱩᱢᱩᱝ᱾ ᱚᱱᱠᱟ ᱢᱟᱱᱮ ᱦᱤᱡᱩᱜ ᱜᱮᱭᱟ ᱠᱚ ᱢᱟᱱᱮ ᱟᱨ ᱟᱭᱢᱟ ᱠᱤᱪᱷᱩ ᱠᱩᱞᱤ ᱵᱟᱲᱟ ᱜᱮ ᱦᱩᱭᱩᱜ ᱜᱮᱭᱟ᱾
ᱦᱮᱸ ᱦᱮᱸ᱾
ᱛᱟ ᱫᱤᱭᱮ ᱮᱱᱮᱡ ᱥᱮᱨᱮᱧ ᱠᱚ ᱦᱩᱭᱩᱜ ᱜᱮᱭᱟ᱾
ᱦᱮᱸ᱾
ᱤᱱᱟᱹ ᱡᱟᱝ ᱩᱱᱠᱩ ᱵᱚᱸᱜᱟ ᱠᱚ ᱱᱚᱰᱮ ᱱᱤᱠᱚᱲᱟᱹ ᱟᱹᱜᱩ ᱠᱟᱛᱮᱫ᱾ ᱫᱤᱭᱮ ᱛᱟᱦᱮ ᱟᱠᱷᱲᱟ ᱥᱮᱫ ᱥᱮᱱᱚᱜ ᱦᱩᱭᱩᱜ ᱜᱮᱭᱟ ᱛᱟᱨᱯᱚᱨ ᱚᱸᱰᱮ ᱡᱟᱸᱜᱤ ᱮᱱᱮᱡ ᱦᱩᱭᱩᱜ ᱜᱮᱭᱟ᱾
ᱦᱮᱸ ᱦᱮᱸ᱾
ᱛᱟᱨ ᱫᱚᱥᱟᱨ ᱦᱤᱞᱳ ᱟᱫᱚ ᱡᱟᱞᱮ ᱦᱤᱞᱳᱜ ᱫᱚ ᱵᱤᱱ ᱵᱩᱡᱽ ᱮᱫ ᱜᱮᱭᱟ ᱛᱚ᱾ ᱫᱚ ᱢᱟᱱᱮ ᱫᱟᱹᱭ ᱵᱟᱝ ᱦᱤᱞᱤ ᱜᱚᱲᱚᱢ ᱠᱚ ᱩᱱᱠᱩ ᱠᱚ ᱥᱟᱣ᱾ ᱠᱟᱛᱮᱫ ᱫᱟᱜ ᱫᱩᱞ ᱠᱚ᱾ ᱢᱟᱱᱮ ᱟᱭᱢᱟ ᱨᱟᱹᱥᱠᱟᱹ ᱢᱟᱱᱮ ᱪᱮᱫ ᱤᱧ ᱞᱟᱹᱭᱟ ᱢᱟᱱᱮ ᱨᱟᱹᱥᱠᱟᱹ ᱡᱟᱦᱟᱸ ᱵᱩᱡᱩᱜᱼᱟ ᱥᱮ ᱟᱨ ᱠᱤ ᱨᱟᱹᱥᱠᱟᱹ᱾
ᱟᱪᱪᱷᱟ ᱢᱟᱱᱮ ᱢᱟᱨᱟᱝ ᱥᱮᱫ ᱫᱚ ᱦᱟᱸᱜ ᱫᱚᱢᱮ ᱨᱟᱹᱥᱠᱟᱹ ᱜᱮ ᱱᱟᱜᱼᱦᱟᱜ ᱢᱮᱱᱟᱜ ᱠᱟᱫᱼᱟ᱾ ᱥᱮ ᱪᱮᱫ ᱛᱟᱦᱚᱞᱮ ᱢᱟᱜ ᱢᱚᱬᱮ ᱨᱮᱦᱟᱜ ᱱᱚᱜᱼᱚᱭ ᱡᱟᱹᱥᱛᱤ ᱜᱮ ᱦᱟᱸᱜ ᱨᱟᱹᱥᱠᱟᱹ ᱠᱚᱫᱚ ᱦᱩᱭᱩᱜ ᱾
ᱦᱮᱸ ᱾
ᱢᱟᱜ ᱢᱚᱬᱮ ᱫᱚ ᱦᱟᱸᱜ ᱱᱟᱝ ᱪᱮᱫ ᱞᱮᱠᱟ ᱜᱚᱴᱟ ᱦᱟᱸᱰᱮᱱᱟᱱ᱾ ᱵᱟᱠᱚ ᱦᱤᱡᱩᱜ ᱠᱟᱱ ᱜᱮᱭᱟ ᱟᱹᱛᱩ ᱨᱟᱱ ᱱᱟᱯᱟᱭ᱾
ᱟᱨ ᱠᱚ ᱯᱮᱲᱟ ᱠᱚ ᱯᱮᱲᱟ ᱦᱚᱲ ᱠᱚ ᱦᱤᱡᱩᱜ ᱜᱮᱭᱟ᱾ ᱦᱮᱸ᱾
ᱵᱟᱨᱦᱮ ᱠᱚᱨᱮᱱ ᱦᱚᱸ᱾
ᱦᱮᱸ, ᱧᱮᱧᱮᱞ ᱠᱚᱠᱚ ᱦᱤᱡᱩᱜ ᱜᱮᱭᱟ᱾ ᱩᱱᱠᱩᱦᱚᱸ ᱨᱟᱹᱥᱠᱟᱹ ᱞᱮ ᱮᱢᱟ ᱠᱚᱣᱟ, ᱟᱞᱮ ᱦᱚᱸᱞᱮ ᱨᱟᱹᱥᱠᱟᱹᱭᱟ᱾
ᱦᱳᱭ᱾
ᱦᱮ,
ᱛᱟᱦᱚᱞᱮ ᱢᱟᱱᱟᱣ ᱠᱚᱫᱚ ᱦᱟᱸ ᱱᱟᱦᱟᱜ ᱢᱟᱲᱟᱝ ᱫᱚ ᱟᱹᱰᱤ ᱨᱟᱹᱥᱠᱟᱹ ᱨᱚᱢᱚᱡᱽ ᱛᱮᱜᱮ ᱦᱟᱸᱜ ᱯᱟᱨᱚᱢᱚᱜ ᱠᱟᱱᱟ ᱾
ᱦᱮᱸ ᱜᱚᱝᱠᱮ ᱨᱟᱹᱥᱠᱟᱹ ᱜᱮ᱾
ᱛᱟᱞᱮ
ᱟᱪᱪᱷᱟ ᱜᱚᱝᱠᱮ ᱛᱟᱞᱦᱮ, ᱱᱤᱛᱚ ᱫᱚ ᱦᱩᱲᱩ ᱨᱚᱦᱚᱭ ᱠᱚᱫᱚ ᱦᱳᱭ ᱥᱮ ᱟᱣᱨᱤ?
ᱦᱮᱸ ᱦᱩᱲᱩ ᱨᱚᱦᱚᱭ ᱠᱚᱫᱚ ᱱᱟᱦᱟᱜ, ᱥᱟᱹᱛ ᱵᱟᱲᱟᱣ ᱠᱟᱱᱟ ᱦᱟᱸ ᱱᱟᱦ᱾
ᱦᱚᱸ ᱟᱞᱮ ᱜᱮ ᱜᱚᱝᱠᱮ ᱛᱟᱭᱚᱢ ᱢᱟᱠᱟᱱᱟ ᱞᱮ ᱾
ᱱᱚᱛᱮ ᱫᱚ ᱱᱟᱜ ᱢᱟᱲᱟᱝ ᱥᱮᱱ ᱫᱚ ᱫᱚᱢᱮ ᱛᱟᱦᱮᱜ ᱠᱟᱱᱟ ᱞᱟᱦᱟ ᱥᱮᱫ ᱪᱟᱞᱟᱣ ᱧᱚᱜ ᱠᱟᱱᱟ, ᱟᱫᱚ ᱱᱟᱦᱟᱜ ᱛᱤᱥ ᱦᱚᱸᱜ ᱦᱩᱲᱩ ᱠᱚ ᱦᱟᱸᱜ ᱵᱮᱞᱮᱜ ᱠᱟᱱᱟ ᱦᱟᱸᱜ ᱢᱮᱱ ᱠᱷᱟᱱ ᱚᱱᱟ ᱨᱮᱱᱟᱜ ᱜᱮ ᱛᱟᱹᱜᱤ ᱨᱮ ᱦᱟᱸᱜ ᱢᱮᱱᱟᱜᱼᱟ, ᱵᱟᱲᱟ ᱠᱚᱫᱚ ᱦᱟᱸᱜ ᱱᱟᱦᱟᱝ ᱦᱩᱭ ᱵᱟᱲᱟ ᱠᱟᱱᱟ,
ᱚᱸ ᱱᱚᱛᱮ ᱫᱚ ᱦᱚᱜ ᱚᱭ ᱟᱛᱚ ᱥᱮᱨᱢᱟ ᱡᱟᱹᱲᱤ ᱵᱷᱚᱨᱥᱟ ᱥᱮ, ᱦᱳᱭ᱾ ᱦᱚᱭ ᱥᱮᱨᱢᱟ ᱡᱟᱹᱲᱤ ᱛᱤᱥᱼᱮ ᱡᱟᱲᱤᱭᱟ ᱵᱚᱱᱟ ᱱᱟ ᱛᱚᱵᱮ ᱛᱚᱵᱚᱱ ᱨᱚᱦᱚᱭᱟ᱾
ᱦᱮᱸ
ᱛᱚ ᱫᱚ ᱜᱚᱴᱟ ᱥᱮ ᱜᱚᱴᱟ ᱥᱮᱱ ᱫᱚ ᱦᱟᱸ ᱥᱚᱢᱟᱱ ᱫᱚ ᱦᱟᱸᱜ ᱵᱟᱝ ᱛᱟᱦᱮᱱᱟ ᱥᱮ᱾
ᱦᱚᱸᱼᱦᱳᱭ
ᱵᱚᱴᱟ ᱦᱟᱜ ᱥᱮᱨᱢᱟ ᱡᱟᱹᱲᱤ ᱫᱚ ᱦᱟᱜ ᱪᱟᱸᱲᱮ ᱪᱟᱸᱲᱮ ᱫᱚ ᱵᱟᱭ ᱡᱟᱹᱲᱤᱭᱟ ᱵᱚᱱᱟ᱾
ᱡᱚᱛᱚ ᱥᱮ ᱦᱟᱱᱛᱮ ᱱᱟᱛᱮ ᱦᱟᱸᱜ ᱯᱟᱨᱛᱷᱚᱠᱚ ᱠᱚ ᱫᱚ ᱦᱟᱸᱜ ᱢᱮᱱᱟᱜ ᱠᱟᱜ ᱛᱟᱵᱚᱱ ᱜᱤᱭᱟ ᱾
ᱫᱤᱠ ᱫᱤᱭᱮ ᱜᱮ ᱫᱟᱜ ᱡᱟᱹᱲᱤ ᱫᱚ ᱦᱟᱸᱜ ᱡᱚᱛᱚ ᱡᱟᱭᱜᱟ ᱨᱮᱫᱚ ᱵᱟᱝ ᱦᱩᱭᱩᱜ ᱛᱟᱦᱮᱱᱟ ᱡᱮ, ᱪᱟᱥᱛᱮ ᱞᱟᱦᱟ ᱦᱩᱭ ᱫᱟᱲᱮᱭᱟᱜᱼᱟ ᱛᱟᱭᱱᱚᱢ ᱦᱩᱭ ᱫᱟᱲᱮᱭᱟᱜᱼᱟ ᱟᱵᱚ ᱡᱟᱦᱟᱸ ᱧᱮᱞ ᱨᱮ ᱢᱮᱱᱟᱜ ᱜᱮᱭᱟ,
ᱦᱳᱭ ᱦᱳᱭ,
ᱛᱟᱦᱚᱞᱮ ᱥᱩᱠᱨᱤ ᱠᱚ ᱛᱤᱱᱟᱹᱜ ᱜᱮᱢ ᱪᱟᱥ ᱵᱟᱲᱟ ᱠᱚ ᱛᱟᱦᱮᱱᱟ ᱜᱚᱝᱠᱮ,
ᱟᱨ ᱪᱮᱫ ᱵᱤᱱ ᱤᱭᱟᱹ ᱜᱚᱝᱠᱮ ᱥᱩᱠᱨᱤ ᱠᱚᱢᱟ ᱪᱟᱥ ᱵᱟᱝ ᱦᱩᱭᱩᱜᱼᱟ, ᱠᱟ ᱢᱟᱱᱮ ᱟᱫᱚ ᱵᱤᱨ ᱫᱤᱥᱚᱢ ᱛᱚ ᱥᱩᱠᱨᱤ ᱠᱚ ᱟᱲᱜᱚᱱ ᱟᱠᱚ ᱦᱩᱲᱤᱡ ᱟᱠᱚ ᱢᱟᱰᱟᱭ ᱛᱟᱞᱮ ᱟᱠᱚ, ᱟᱱᱮ ᱱᱟᱯᱟᱭ ᱴᱷᱤᱠ ᱛᱮ ᱵᱟᱝ ᱠᱚ ᱦᱳᱭ ᱚᱪᱚ ᱟᱛᱟᱞᱮᱭᱟ,
ᱜᱚᱝᱠᱮ ᱟᱹᱞᱤᱧ ᱫᱚ ᱦᱟᱸᱜ ᱱᱟᱦᱟᱜ ᱥᱩᱠᱨᱤ ᱠᱚᱫᱚ ᱦᱟᱸᱜ ᱫᱚᱢᱮ ᱞᱤᱧ ᱪᱟᱥ ᱟᱠᱟᱫ ᱠᱚᱣᱟ ᱢᱮᱨᱚᱢ ᱠᱚᱫᱚ ᱦᱟᱸᱜ ᱫᱚᱢᱮ ᱜᱮ ᱢᱮᱱᱟᱜ ᱟᱠᱟᱫ ᱠᱚᱣᱟ, ᱠᱚ ᱟᱹᱛᱤᱧ ᱠᱚᱜᱮᱭᱟ ᱦᱟᱸᱜ ᱵᱟᱹᱞᱤᱧ ᱥᱟᱢᱵᱲᱟᱣ ᱫᱟᱲᱮᱭᱟ ᱠᱚ ᱠᱟᱱᱟ, ᱪᱟᱥ ᱫᱚ ᱦᱟᱸᱜ ᱱᱩᱭ ᱫᱚᱢᱮᱞᱤᱧ ᱪᱟᱥ ᱠᱟᱫ ᱠᱚᱣᱟ,
ᱧᱮᱞ ᱵᱤᱱ ᱚᱲᱟᱜ ᱨᱮ ᱰᱟᱝᱨᱤ ᱢᱮᱨᱚᱢ ᱫᱚᱦᱚ ᱫᱚ ᱵᱷᱟᱜᱮᱭᱟ,
ᱦᱳᱭ ᱦᱳᱭ ᱥᱩᱠᱨᱤ ᱠᱚᱦᱚᱸ ᱦᱟᱸᱜ ᱚᱱᱟ ᱠᱷᱚᱱ ᱡᱟᱹᱥᱛᱤ ᱜᱮᱞᱤᱧ ᱫᱚᱦᱚᱣ ᱠᱟᱜ ᱠᱚᱣᱟ ᱦᱟᱸᱜ,
ᱚᱸ
ᱚᱱᱟ ᱛᱮᱜᱮ ᱟᱹᱞᱤᱧᱟᱜ, ᱡᱚᱢᱟᱜ ᱠᱚ ᱤᱭᱟᱹ ᱠᱚ ᱚᱱᱟ ᱠᱚᱛᱮ ᱜᱮ ᱟᱹᱞᱤᱧᱟᱜ ᱥᱚᱢᱚᱥᱥᱟᱜ ᱠᱟᱱᱟ ᱠᱟᱹᱴᱤᱡ ᱦᱟᱸᱜ ᱟᱹᱰᱤ ᱤᱥᱛᱟᱹᱨ ᱞᱤᱧ ᱪᱟᱥ ᱠᱟᱜ ᱠᱚᱣᱟ ᱦᱟᱸᱜ ᱥᱩᱠᱨᱤ ᱢᱮᱨᱚᱢ ᱠᱚᱫᱚ,
ᱦᱳᱭ ᱦᱳᱭ ᱜᱮ ᱥᱩᱠᱨᱤ ᱫᱚ ᱦᱩᱭᱩᱜ ᱠᱟᱱᱟ ᱢᱟᱱᱮ ᱦᱩᱲᱩ ᱪᱟᱣᱞᱮ ᱫᱚ ᱰᱷᱮᱨ ᱜᱮ ᱞᱟᱜᱟᱜ-ᱟ ᱥᱮ ᱢᱟᱱᱮ
ᱦᱳᱭ ᱦᱳᱭ, ᱦᱳᱭ ᱟᱠᱚᱣᱟᱜ ᱢᱟᱱᱮ ᱡᱚᱢ ᱨᱮᱱᱟᱜ ᱤᱭᱟᱹ ᱨᱮᱱᱟᱜ ᱟᱹᱰᱤ ᱤᱥᱛᱟᱹᱨ ᱢᱮᱱᱟᱜ ᱟᱠᱟᱫ ᱞᱮᱭᱟ, ᱥᱮ ᱪᱮᱫ,
ᱦᱳᱭ,
ᱟᱢ ᱫᱚ ᱟ ᱪᱮᱞᱮ ᱵᱟᱢ ᱪᱟᱥ ᱵᱟᱲᱟ ᱟᱠᱟᱫ ᱰᱟᱹᱝᱨᱤ ᱢᱮᱨᱚᱢ ᱠᱚ ᱦᱟᱸᱜ ᱯᱮ ᱫᱚᱦᱚ ᱟᱠᱟᱫ ᱠᱚᱭᱟ, ᱠᱚ ᱜᱮᱭᱟ ᱥᱮ ᱵᱟᱝ,
ᱛᱚ ᱜᱚᱝᱠᱮ ᱢᱮᱨᱚᱢ ᱦᱮᱱᱟᱜ ᱠᱚᱣᱟ ᱢᱮᱨᱚᱢ ᱠᱟᱹᱴᱤᱡ ᱥᱚᱢᱚᱭ ᱤᱧᱭᱟᱹ ᱠᱚ,
ᱟᱪᱪᱷᱟ ᱟᱪᱷᱟ,
ᱦᱮᱸ
ᱛᱟᱦᱚᱞᱮ ᱫᱷᱟᱹᱨ ᱨᱮ ᱥᱟᱸᱜᱮ ᱜᱮ ᱦᱟᱸᱜ ᱢᱮᱱᱟᱜ ᱟᱠᱟᱫ ᱠᱚᱣᱟ ᱥᱮ ᱪᱮ,
ᱦᱚᱸ ᱦᱮᱸ ᱢᱤᱫ ᱥᱟᱜᱮᱸ ᱜᱮ,
ᱫᱚᱢᱮ ᱢᱮᱱᱟᱜ ᱟᱠᱟᱫ ᱠᱚᱣᱟ ᱥᱮ ᱠᱚᱢ ᱥᱚᱢ?
ᱮᱸ ᱫᱚᱢᱮ ᱩᱥᱛᱟᱹᱨ ᱵᱳᱞᱛᱮ ᱚᱱᱠᱟ ᱫᱚᱥ ᱵᱟᱨᱚᱴᱤ ᱚᱱᱠᱠᱟ,
ᱟᱪᱪᱷᱟ ᱟᱪᱪᱷᱟ,
ᱦᱮᱸ
ᱵᱤᱥᱤ ᱡᱟᱹᱥᱛᱤ ᱦᱚᱸ ᱱᱟᱦᱟᱧ ᱵᱟᱹᱱᱩᱜ ᱟᱠᱟᱫ ᱠᱚᱣᱟ ᱥᱮ ᱪᱮᱫ?
ᱦᱳᱭ
ᱱᱟᱝ ᱚᱧᱟᱝ ᱟᱢᱜᱮ ᱠᱤᱪᱷᱩ ᱴᱚᱯᱤᱠ ᱫᱚ ᱦᱟᱸᱜ ᱵᱟᱨ ᱯᱮ ᱠᱟᱛᱷᱟ ᱞᱟᱹᱭ ᱢᱟᱲᱟᱝ ᱛᱟᱞᱟᱝ ᱢᱮ,
ᱪᱮᱫ ᱵᱤᱱ ᱞᱟᱹᱭᱮᱫ-ᱟ?
ᱯᱮᱭᱟ ᱴᱚᱯᱤᱠ ᱞᱟᱹᱭ ᱢᱟᱲᱟᱝ
ᱟᱠᱷᱟ ᱜᱚᱝᱠᱮ ᱛᱟᱦᱞᱮ ᱟᱯᱮ ᱚᱱᱛᱮ ᱫᱚ ᱢᱟᱱᱮ ᱚᱱᱮ ᱯᱟᱛᱟ ᱯᱚᱨᱚᱵᱽ ᱠᱚᱫᱚ ᱢᱟᱱᱮ ᱵᱚᱲᱚ ᱵᱚᱲᱚ ᱦᱩᱭᱩᱜ ᱜᱮᱭᱟ ᱥᱮ
ᱦᱮᱸ ᱟᱞᱮ ᱥᱮᱫ ᱱᱚᱜᱼᱚᱭ ᱡᱮᱢᱚᱱ ᱥᱤᱞᱫᱟᱹ ᱯᱟᱛᱟ, ᱮᱠᱫᱚᱢ ᱱᱚᱝᱠᱟ ᱢᱟᱲᱟᱝ ᱥᱮ ᱱᱟᱦᱟᱜ ᱵᱚᱲᱚ ᱵᱚᱲᱚ ᱟᱵᱚᱣᱟᱜ ᱫᱤᱥᱚᱢ ᱥᱚᱨᱦᱟᱭ ᱡᱮᱢᱚᱱ ᱠᱷᱟᱱ ᱢᱮᱱᱟᱜ ᱟᱠᱟᱫ ᱜᱮᱭᱟ,
ᱛᱚ ᱟᱵᱮᱱ ᱫᱚ ᱦᱟᱸᱜ ᱱᱟᱦᱝ ᱚᱱᱟ ᱯᱟᱛᱟᱵᱤᱸᱫᱟᱹ ᱯᱟᱛᱟ ᱠᱚᱫᱚ ᱦᱟᱸᱜ ᱱᱟ ᱵᱤᱱ ᱪᱟᱞᱟᱣ ᱵᱟᱲᱟ ᱟᱠᱟᱱᱟ ᱥᱮ
ᱟᱨᱜ ᱜᱚᱝᱮ ᱪᱟᱞᱟ ᱵᱟᱲᱟᱦᱟᱣ ᱞᱮᱱ ᱜᱮ ᱱᱤᱭᱳ ᱯᱟᱨᱟᱢᱤᱱ ᱥᱮᱨᱢᱟ ᱟᱭᱢᱟ ᱨᱟᱹᱥᱠᱟᱹ ᱦᱩᱭ ᱮᱱᱟ ᱚᱸᱰᱮ ᱢᱮᱱᱟ ᱠᱚ ᱪᱮᱫ ᱟᱭᱢᱟ ᱥᱟᱺᱜᱤᱧ ᱥᱟᱺᱜᱤᱧ ᱠᱷᱚᱱ ᱠᱚ ᱦᱤᱡᱩᱜ ᱜᱮᱭᱟ ᱠᱚ
ᱟᱪ
ᱟᱨ
ᱚᱱᱟ ᱦᱟᱱᱟᱝᱜ ᱜᱮᱠᱚ ᱦᱤᱡᱩᱜ ᱜᱮᱭᱟ ᱵᱟᱝ ᱟᱹᱞᱤᱧ ᱦᱚᱸᱞᱤᱧ ᱪᱟᱞᱟᱣ ᱵᱟᱲᱟ ᱟᱠᱟᱱᱟ ᱦᱟᱸᱜ ᱞᱟᱦᱟ ᱥᱮᱫ ᱨᱮᱢᱟ ᱪᱟᱞᱟᱜ ᱵᱟᱲᱟᱜᱼᱟ ᱞᱟᱦᱟ ᱵᱚᱪᱷᱚᱨ ᱨᱮ ᱞᱤᱧ ᱪᱟᱞᱟᱣ ᱞᱮᱱᱟ ᱚᱞ ᱠᱟᱞᱚᱢ ᱥᱮᱱ ᱡᱮᱢᱚᱱ ᱧᱮᱞ ᱧᱟᱢᱚᱜ ᱠᱟᱱᱟ ᱚᱸᱰᱮ ᱞᱤᱧ ᱪᱟᱞᱟᱣ ᱞᱮᱱᱟ ᱪᱟᱞᱟᱣ ᱠᱟᱛᱮ ᱞᱤᱧ ᱧᱮᱞ ᱞᱮᱱᱟ ᱡᱮ ᱚᱸᱰᱮ ᱡᱷᱟᱲᱠᱷᱚᱸᱰ ᱩᱲᱤᱥᱥᱟ ᱚᱱᱟ ᱠᱚᱨᱮ ᱱᱟᱜ ᱜᱮᱠᱚ ᱦᱤᱡᱩᱜ
ᱦ
ᱥᱟᱺᱜᱤᱧ ᱥᱟᱺᱜᱤᱧ ᱫᱤᱥᱚᱢ ᱵᱤᱨᱵᱷᱩᱢ ᱚᱱᱟ ᱠᱚᱨᱮ ᱜᱚᱝᱠᱮ ᱱᱟᱝ ᱠᱚ ᱦᱤᱡᱩᱜ ᱛᱟᱦᱮᱱ ᱜᱮᱭᱟ
ᱚ ᱢᱟᱱᱮ ᱞᱟᱦᱟ ᱠᱷᱚᱱ ᱩᱯᱨᱩᱢ ᱛᱟᱦᱮᱸᱞᱮᱱᱠᱷᱟᱱ ᱛᱟᱦᱮ ᱧᱟᱯᱟᱢ ᱦᱩᱭᱩᱜ ᱠᱚᱜ ᱛᱟᱞᱝ ᱜᱮᱭᱟ ᱦ
ᱩᱯᱨᱩᱢ ᱵᱟᱝ ᱛᱟᱦᱮᱸ ᱠᱟᱱᱟ ᱱᱚᱜ ᱚᱭ ᱱᱤᱛᱚᱜ ᱦᱟᱸᱜ ᱱᱤᱭᱟᱹ ᱚᱰᱤᱭᱚ ᱠᱚᱞ ᱛᱮᱜᱮ ᱡᱟᱞᱟ ᱩᱯᱨᱩᱢ